ᱜᱚᱝᱠᱮ, ᱡᱚᱦᱟᱨ ᱜᱟᱨ᱾
ᱦᱳᱭ, ᱡᱚᱦᱟᱨ ᱜᱮ, ᱡᱚᱦᱟᱨ ᱜᱮ ᱥᱟᱹᱜᱩᱱ ᱥᱮᱛᱟᱜ᱾ ᱛᱟᱞᱮ ᱜᱚᱝᱠᱮ, ᱚᱠᱟ ᱞᱮᱠᱟ ᱢᱮᱱᱟᱜ ᱵᱮᱱᱟ?
ᱦᱮᱸᱻ, ᱱᱟᱯᱟᱭ ᱜᱮ᱾
ᱟᱪᱪᱷᱟ, ᱱᱤᱛᱚᱜ ᱫᱚ ᱚᱲᱟᱜ ᱠᱚᱨᱮᱫ ᱜᱮ ᱥᱮ ᱡᱟᱦᱟᱱᱟᱜ ᱠᱟᱹᱢᱤ ᱵᱟᱲᱟ ᱦᱩᱭᱩᱜ ᱠᱟᱱᱟ?
ᱦᱳᱻ, ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱟᱨ ᱟᱵᱤᱱ ᱫᱚ?
ᱦᱳᱭᱻ, ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱜ, ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱟᱹᱪᱪᱷᱟ᱾
ᱦᱳᱭ᱾ ᱛᱚ ᱜᱚᱝᱠᱮ ᱛᱟᱞᱮ ᱟᱯᱮ ᱥᱮᱱᱟᱜ ᱦᱚᱭ ᱥᱤᱜ ᱫᱚ ᱚᱠᱟ ᱞᱮᱠᱟ, ᱫᱟᱜ ᱡᱟᱹᱲᱤ ᱭᱮ ᱟᱭ ᱥᱮ ᱵᱟᱝᱟ? ᱱᱚᱜᱼᱚᱭ ᱛᱚ ᱪᱟᱥ ᱠᱟᱹᱢᱤ ᱠᱚ ᱥᱮᱴᱮᱨᱚᱜ ᱠᱟᱱᱟ!
ᱦᱳᱣ, ᱱᱮ ᱦᱚᱞᱟ ᱢᱟᱸᱫᱷᱮᱨ ᱫᱚ ᱱᱚᱜᱼᱚ ᱱᱚᱝᱠᱟ ᱠᱟᱹᱴᱤᱜ ᱡᱟᱯᱩᱫ-ᱡᱟᱯᱩᱫ᱾ ᱫᱚ ᱵᱩᱡᱷᱟᱹᱜ ᱠᱟᱱ, ᱛᱟᱦᱮ ᱠᱟᱱ ᱜᱮᱭᱟ ᱟ ᱱᱚᱜᱼᱚ ᱛᱮᱦᱮᱧ ᱢᱟ ᱥᱮᱛᱟᱜ ᱠᱷᱚᱱ ᱱᱚᱜᱼᱚ ᱥᱤᱧ ᱪᱟᱸᱫᱚ ᱦᱚ ᱧᱮᱞᱚᱜ ᱠᱟᱱ ᱜᱮᱭᱟ ᱟ ᱥᱤᱛᱩᱝ ᱠᱟᱫ ᱜᱮᱭᱟ᱾ ᱟᱫᱚ ᱦᱟᱸᱜ ᱛᱮᱦᱮᱧ ᱫᱚᱭ ᱫᱟᱹᱲᱤ ᱭᱮᱜᱼᱟ ᱥᱮ ᱵᱟᱝᱟ ᱦᱟᱸᱜ, ᱟᱫᱚ ᱦᱟᱸᱜ ᱵᱟᱝ ᱞᱟᱹᱭᱚᱜᱚᱜ ᱠᱟᱱᱟ!
ᱟᱪᱪᱷᱟ! ᱟᱞᱮᱥᱮ ᱫᱚ ᱜᱚᱝᱠᱮ, ᱛᱮᱦᱮᱧ ᱫᱚ ᱥᱮᱛᱟᱜ ᱠᱷᱚᱱ ᱜᱮ ᱠᱷᱟᱹᱲᱤᱜ ᱡᱟᱹᱥᱛᱤ ᱧᱚᱜᱼᱮ ᱫᱟᱜ ᱡᱟᱹᱲᱤᱭᱮᱜᱼᱟ, ᱦᱟᱸᱜ᱾
ᱟᱪᱪᱷᱟ-ᱪᱷᱟ᱾
ᱦᱳᱭ᱾ ᱟ ᱱᱚᱜᱼᱚᱭ ᱱᱤᱛᱚᱜ ᱚᱸ ᱡᱟᱲᱤᱭᱮᱜ ᱜᱮᱭᱟᱭ, ᱵᱟᱭ ᱯᱷᱟᱸᱠ ᱠᱟᱫᱟ᱾
ᱦᱳ, ᱟᱫᱚ ᱡᱟᱹᱲᱤᱭᱮᱜ ᱠᱷᱟᱱ ᱢᱟ ᱱᱟᱯᱟᱭ ᱜᱮᱻ, ᱟᱫᱚ ᱪᱟᱥ ᱠᱟᱹᱢᱤ ᱠᱚᱫᱚ ᱛᱷᱟᱞᱮ ᱯᱮ ᱮᱦᱚᱵ ᱠᱟᱜᱼᱟ ᱥᱮ ᱟᱣᱨᱤ ᱭᱟᱦ?
ᱪᱟᱥ ᱠᱟᱹᱢᱤ ᱠᱚᱫᱚ ᱱᱚᱜᱼᱚᱭ, ᱛᱚᱞᱟ ᱠᱚ ᱠᱟᱹᱴᱤᱡ ᱦᱟᱨᱟ ᱧᱚᱜ ᱠᱟᱱᱟ᱾ ᱱᱟᱥᱮᱱᱟᱜ ᱦᱟᱸᱜ ᱟᱨ ᱠᱷᱮᱛ ᱠᱚ ᱞᱚᱥᱚᱜ ᱵᱟᱲᱟ ᱦᱳᱭᱳᱜ ᱠᱟᱱᱟ᱾ ᱮᱦᱚᱵ ᱫᱚ ᱟᱣᱨᱤ ᱮᱦᱚᱵᱚᱜᱼᱟ, ᱛᱚ ᱮᱦᱚᱵᱚᱜ ᱞᱟᱹᱜᱤᱫᱚᱜ ᱠᱟᱱᱟ ᱦᱟᱸᱜ᱾
ᱟᱪᱪᱷᱟ᱾
ᱦᱳᱭ᱾
ᱦᱳ, ᱟᱞᱮ ᱥᱮᱫ ᱦᱚᱸ ᱚᱱᱠᱟ ᱜᱮ ᱦᱟᱸᱜ, ᱢᱟᱱᱮ ᱚᱱᱠᱟ ᱴᱷᱤᱠ ᱢᱚᱛᱚ ᱵᱟᱭ ᱫᱟᱜ ᱡᱟᱹᱲᱤᱭᱮᱜᱼᱟ, ᱛᱚ ᱟ ᱚᱱᱟ ᱵᱟᱹᱫᱽ ᱠᱷᱮᱛ ᱠᱚᱨᱮ ᱱᱚ ᱠᱟ ᱫᱟᱜ ᱵᱟᱢ ᱯᱮᱨᱮᱡ ᱠᱟᱱᱟ ᱟᱨ ᱱᱚᱣᱟ, ᱱᱮᱛᱟᱨᱟᱜ ᱫᱟᱜ ᱪᱟᱥ ᱢᱟ ᱠᱟᱹᱴᱤᱜ ᱫᱟᱜ ᱡᱟᱥᱥᱤ ᱧᱚᱜ ᱫᱚᱨᱠᱟᱨᱚᱜ ᱠᱟᱱᱟ ᱛᱚᱻ᱾ ᱚᱛ ᱢᱟᱱᱮ ᱫᱤ ᱵᱟᱭ ᱵᱩᱡᱟᱹᱜᱼᱟ, ᱵᱟᱣ ᱡᱟᱨᱠᱟᱼᱟ,
ᱦᱳᱭ, ᱡᱟᱨᱠᱟᱜᱼᱟ᱾ ᱛᱟᱨᱯᱚᱨ ᱠᱷᱮᱛ ᱨᱮ ᱫᱟᱜ ᱵᱟᱝ ᱛᱤᱸᱜᱩ ᱞᱮᱸᱠᱷᱟᱱ ᱛᱚ! ᱥᱤᱭᱚᱜ ᱦᱚᱸ ᱵᱟᱭ ᱜᱟᱱᱚᱜ ᱠᱟᱱᱟ, ᱠᱷᱮᱛ ᱞᱚᱥᱚᱫ ᱦᱚᱸ ᱵᱟᱭ ᱜᱟᱱᱚᱜ ᱠᱟᱱᱟ!
ᱦᱳ, ᱦᱮᱸ, ᱟᱫᱚ ᱚᱱᱟ ᱫᱟᱜ ᱡᱟᱲᱤ ᱠᱚᱢ ᱠᱷᱟᱹᱛᱤᱨ ᱜᱮ ᱦᱟᱸᱜ, ᱟᱞᱮᱥᱮᱫ ᱫᱚ ᱦᱟᱸᱜ ᱢᱟᱱᱮ ᱢᱤᱫ, ᱵᱟᱨ ᱠᱚ ᱮᱦᱚᱵ ᱵᱟᱲᱟ ᱜᱚᱫ ᱠᱟᱜᱼᱟ, ᱪᱟᱥ ᱠᱟᱹᱢᱤ ᱫᱚ᱾ ᱟᱨ ᱵᱟᱹᱠᱤ ᱠᱚᱫᱚ ᱦᱟᱸᱜ ᱱᱟ ᱛᱟᱸᱜᱤ ᱨᱮ, ᱦᱟᱯᱤ ᱛᱤᱥᱮ ᱡᱟᱲᱤᱭᱮᱜᱼᱟ, ᱚᱱᱟ ᱛᱟᱸᱜᱤ ᱨᱮᱜᱮ ᱢᱮᱱᱟᱜ ᱠᱚᱣᱟ᱾
ᱟᱪᱪᱷᱟ-ᱪᱷᱟ! ᱜᱚᱝᱠᱮ, ᱛᱷᱟᱞᱮ ᱪᱮᱞᱠᱟ ᱟᱯᱮ ᱟᱛᱩ ᱫᱤᱥᱚᱢ ᱫᱚ, ᱚᱠᱟ ᱥᱮᱡ ᱠᱟᱱᱟ?
ᱦᱳᱭ, ᱟᱞᱮ ᱫᱚ ᱱᱚᱜᱼᱚᱭ ᱦᱟᱸᱜ 'ᱡᱷᱟᱲᱠᱷᱚᱱ' ᱫᱤᱥᱚᱢ ᱜᱮ ᱠᱟᱱᱟ ᱟᱨ ᱟᱯ ᱟᱯᱮ ᱫᱚ ᱦᱟᱸᱜ?
ᱟᱞᱮ ᱱᱚ 'ᱵᱮᱝᱜᱚᱞ ᱫᱤᱥᱚᱢ'᱾
ᱟᱪᱪᱷᱟ-ᱪᱷᱟ᱾
ᱦᱳᱭ ᱜᱚᱢᱠᱮ ᱛᱟᱦᱞᱮ ᱟᱯᱮᱥᱮᱫ ᱚᱱᱛᱮ ᱢᱟ ᱫᱚᱢᱮᱜᱮ ᱚᱱᱠᱟᱱᱟᱜ ᱢᱟᱨᱟᱝ ᱧᱚᱜ ᱯᱚᱨᱚᱵᱽ ᱯᱟᱹᱞᱤ ᱠᱚ ᱦᱩᱭᱩᱜᱼᱟ, ᱟᱵᱚᱣᱟᱜ ᱥᱟᱱᱛᱟᱲ ᱨᱮᱱᱟᱜ ᱞᱟᱭ ᱞᱟᱠᱪᱟᱨ ᱟᱹᱨᱤ ᱪᱟᱹᱞᱤ ᱨᱮᱱᱟᱜ ᱾
ᱦᱳᱭ ᱦᱳᱭ ᱦᱩᱭᱩᱜ ᱜᱮᱭᱟ ᱾
ᱟᱪᱪᱷᱟ ᱟᱪᱪᱷᱟ ᱾
ᱟᱫᱚ ᱦᱟᱸᱜ ᱪᱮᱫ ᱞᱮᱠᱟᱱᱟᱜ ᱵᱤᱱ ᱢᱮᱱ ᱦᱚᱪᱚᱭᱮᱜᱼᱟ᱾
ᱢᱟᱱᱮ ᱱᱚᱜᱼᱚᱭ ᱡᱮᱢᱚᱱ ᱟᱯᱮ ᱚᱱᱛᱮ ᱡᱷᱟᱲᱠᱷᱚᱱᱰ ᱥᱮᱱ ᱫᱚ ᱰᱤᱡᱮ ᱞᱟᱜᱟᱲ ᱮᱱᱮᱡ ᱦᱚᱸ ᱫᱚᱢᱮ ᱦᱩᱭᱩᱜ ᱜᱮᱭᱟ ᱾
ᱛᱟᱨᱯᱚᱨᱮ ᱚᱱᱠᱟᱱᱟᱜ ᱟᱵᱚᱣᱟᱜ ᱡᱟᱦᱟᱸ ᱥᱟᱱᱛᱟᱲ ᱨᱮᱱᱟᱜ ᱞᱟᱹᱭ ᱞᱟᱠᱪᱟᱨ ᱟᱹᱨᱤᱪᱟᱹᱞᱤ ᱨᱮᱱᱟᱜ ᱞᱤᱧ ᱞᱟᱹᱭᱮᱫᱟ ᱚᱱᱠᱟ ᱢᱟᱨᱟᱝ ᱧᱚᱜ ᱯᱚᱨᱚᱵᱽ ᱠᱚ ᱦᱩᱭ ᱵᱟᱲᱟᱜᱼᱟ ᱥᱮ ᱵᱟᱝᱟ?
ᱦᱳᱭ ᱟᱫᱚ ᱚᱱᱠᱟ ᱫᱚ ᱦᱟᱸᱜ ᱞᱟᱹᱭ ᱞᱮᱠᱷᱟᱱ ᱫᱚ ᱢᱟᱱᱮ ᱟᱵᱚᱣᱟᱜ ᱯᱟᱨᱚᱵᱽ ᱢᱟ ᱟᱭᱢᱟ ᱞᱮᱠᱟᱱᱟᱜ ᱢᱮᱱᱟᱜᱼᱟ ᱛᱚ ᱟᱨ ᱱᱚᱝᱠᱟ ᱦᱚᱸ ᱧᱮᱞᱚᱜᱚᱜ ᱠᱟᱱᱟ ᱢᱟᱱᱮ ᱫᱤᱠᱩᱣᱟᱜ ᱯᱚᱨᱚᱵᱽ ᱨᱮᱦᱚᱸ ᱟᱵᱚ ᱜᱮᱵᱚ ᱞᱟᱦᱟᱜ ᱠᱟᱱᱟ᱾
ᱦᱳᱭ ᱦᱳᱭ ᱾
ᱟᱫᱚ ᱫᱤᱠᱩᱣᱟᱜ ᱫᱚ ᱫᱤᱠᱩᱣᱟᱜ ᱠᱟᱱᱟ ᱚᱱᱟ ᱫᱚ ᱟᱵᱚᱣᱟᱜ ᱢᱮᱱᱛᱮ ᱫᱚ ᱦᱟᱸᱜ ᱵᱟᱝᱵᱚ ᱢᱟᱱᱟᱣ ᱵᱟᱛᱟᱣᱟ᱾
ᱦᱳᱭ ᱟᱵᱚ ᱫᱚ ᱱᱚᱜᱼᱚ ᱱᱚᱝᱠᱟ ᱡᱮᱢᱚᱱ ᱦᱟᱸᱜ ᱫᱤᱠᱩ ᱫᱚ ᱦᱟᱱᱟ ᱱᱚᱣᱟ ᱵᱚᱸᱜᱟ ᱢᱩᱨᱛᱤ ᱠᱚ ᱵᱚᱸᱜᱟ ᱯᱩᱡᱟᱹ ᱟᱠᱚᱣᱟ ᱾ ᱟᱵᱚᱫ ᱫᱚ ᱦᱟᱸᱜ ᱚᱱᱠᱟ ᱫᱚ ᱵᱟᱵᱚᱱ ᱯᱩᱡᱟᱹᱣ ᱠᱚᱣᱟ ᱵᱚᱸᱜᱟᱼ ᱵᱩᱨᱩ ᱠᱚᱫᱚ ᱦᱟᱸᱜ ᱟᱵᱚ ᱡᱮᱢᱚᱱ ᱟᱵᱚ ᱫᱚ ᱡᱟᱦᱮᱨ ᱠᱚᱨᱮ ᱦᱚᱸ ᱫᱷᱤᱨᱤ ᱫᱟᱨᱮ᱾ ᱱᱚᱣᱟ ᱠᱚᱵᱚᱱ ᱯᱩᱡᱟᱹ ᱯᱟᱥᱟᱣᱼᱟ ᱟᱵᱚ ᱥᱟᱱᱛᱟᱲ ᱫᱚ ᱾
ᱦᱳᱭ ᱦᱳᱭ ᱟᱵᱚ ᱫᱚ ᱦᱟᱸᱜ ᱩᱱᱠᱩ ᱜᱮᱛᱚ ᱦᱟᱸᱜ ᱢᱟᱱᱮ ᱯᱨᱚᱠᱨᱤᱛᱤᱤ ᱨᱮᱜᱮ ᱟᱵᱚᱨᱮᱱ ᱵᱚᱸᱜᱟ ᱵᱩᱨᱩ ᱾ ᱛᱚ ᱢᱟᱱᱮ ᱵᱚᱸᱜᱟ ᱵᱩᱨᱩᱣᱟᱜ ᱨᱩᱯ ᱥᱮ ᱢᱩᱴᱷᱟᱹᱱ ᱫᱚ ᱦᱟᱸᱜ ᱟᱵᱚ ᱫᱚ ᱵᱟᱝᱵᱚᱱ ᱧᱮᱞ ᱟᱠᱟᱜᱼᱟ᱾ ᱟᱨ ᱚᱱᱟ ᱠᱷᱟᱹᱛᱤᱨ ᱦᱟᱸᱜ ᱵᱟᱝ ᱵᱚ ᱵᱮᱱᱟᱣᱮᱫᱟ᱾
ᱦᱳᱭ ᱦᱳᱭ᱾
ᱟᱵᱚ ᱫᱚ ᱫᱷᱤᱨᱤ ᱨᱮ ᱥᱮ ᱫᱟᱨᱮ ᱨᱮ ᱥᱮ ᱚᱛ ᱨᱮᱜᱮ ᱵ ᱵᱚᱸᱜᱟᱼ ᱵᱳᱩᱨᱩ ᱟᱠᱚ ᱠᱟᱱᱟ ᱠᱷᱟᱹᱞᱤ ᱟᱵᱚ ᱫᱚ ᱩᱱᱠᱩ ᱧᱩᱛᱩᱢ ᱠᱟᱛᱮᱫ ᱥᱤᱸᱫᱩᱨ ᱵᱚ ᱴᱤᱰᱟᱹ ᱞᱮᱠᱷᱟᱱ ᱜᱮ ᱩᱱᱠᱩ ᱫᱚᱠᱚ ᱟᱛᱟᱝᱟ ᱢᱮᱱᱛᱮ ᱟᱵᱚᱣᱟᱜ ᱯᱟᱹᱛᱭᱟᱹᱣ ᱢᱮᱱᱟᱜᱼᱟ ᱾
ᱦᱳᱭ ᱦᱳᱭ ᱦᱳᱭ ᱩᱱᱠᱩ ᱪᱮᱛᱟᱱ ᱨᱮ ᱾
ᱛᱟᱨᱯᱚᱨᱮ ᱱᱚᱰᱮ ᱢᱤᱫᱴᱟᱝ ᱠᱟᱛᱷᱟ ᱢᱮᱱ ᱜᱟᱱᱚᱜᱼᱟ ᱡᱮ ᱟᱭᱢᱟ ᱦᱚᱲ ᱠᱚ ᱢᱮᱱᱟ ᱛᱟᱦᱚᱞᱮ ᱱᱩᱠᱩ ᱢᱩᱨᱛᱤ ᱵᱮᱱᱟᱜ ᱠᱚᱫᱚ ᱱᱩᱜᱼᱩ ᱱᱩᱠᱩ ᱛᱤᱞᱠᱟᱹ ᱢᱟᱹᱡᱷᱤ
ᱦᱳᱭ
ᱥᱟ ᱢᱩᱱᱰᱟ ᱨᱚᱜᱷᱩᱱᱟᱛᱷ ᱢᱩᱨᱢᱩ ᱱᱩᱠᱩᱣᱟᱜ ᱫᱚ ᱢᱩᱨᱛᱤ ᱫᱚ ᱪᱮᱫᱟᱜ ᱯᱮ ᱢᱮᱱ ᱤᱭᱟᱹ ᱵᱮᱱᱟᱣᱮᱫᱼᱟ?
ᱦᱳᱭ᱾
ᱟᱫᱚ ᱱᱚᱸᱰᱮ ᱦᱚᱸ ᱟᱞ ᱞᱮ ᱢᱮᱱᱟ ᱡᱟᱦᱟᱸᱭ ᱢᱟᱹᱱᱢᱤ ᱨᱩᱯ ᱵᱚᱸᱜᱟ ᱠᱟᱱᱟᱭ ᱥᱮ ᱡᱟᱦᱟᱸᱭᱟᱜ ᱨᱩᱯ ᱛᱟᱭ ᱡᱚᱱᱢᱚᱭ ᱦᱟᱛᱟᱣ ᱞᱮᱜᱼᱟ᱾ ᱡᱟᱦᱟᱸ ᱵᱚᱱ ᱧᱮᱞ ᱟᱠᱟᱫ ᱛᱟᱭᱟ, ᱢᱟᱱᱮ ᱡᱟᱦᱟᱸ ᱧᱮᱞ ᱦᱚᱲᱟᱜ ᱜᱮ ᱢᱩᱨᱛᱤ ᱫᱚᱵᱚᱱ ᱵᱮᱱᱟᱣ ᱫᱟᱲᱮᱭᱟᱜᱼᱟ ᱪᱮᱫᱟᱜ ᱥᱮ ᱱᱩᱠᱩ ᱱᱚᱣᱟ ᱨᱚᱜᱷᱩᱱᱟᱛᱷ ᱢᱩᱨᱢᱩᱣᱟᱜ ᱠᱟᱛᱷᱟ ᱜᱮᱧ ᱢᱮᱱᱮᱫᱼᱟ ᱱᱩᱭ ᱫᱚ ᱢᱟᱹᱱᱢᱤ ᱢᱮᱱᱛᱮ ᱡᱚᱱᱚᱢ ᱞᱮᱱᱟᱭ᱾ ᱪᱠᱷᱟᱱ ᱧᱮᱞᱟᱠᱟᱜᱼᱟ ᱵᱚᱱ ᱢᱮᱱᱠᱷᱟᱱ ᱩᱱᱤ ᱫᱚ ᱵᱚᱸᱜᱟᱜ᱾ ᱠᱟᱱᱟ ᱵᱚᱸᱜᱟ ᱟᱠᱟᱱᱟ ᱦᱟᱜ ᱾
ᱦᱳᱭ᱾
ᱟᱫᱚ ᱩᱱᱤᱭᱟᱜ ᱨᱩᱯ ᱵᱚᱱ ᱧᱮᱞ ᱠᱫ ᱢᱮᱱᱛᱮ ᱩᱱᱤᱭᱟᱜ ᱢᱩᱴᱷᱟᱹᱱ ᱵᱚᱱ ᱵᱮᱱᱟᱣ ᱫᱟᱲᱮ ᱠᱟᱜᱼᱟ᱾
ᱦᱳᱭ᱾ ᱟᱨ ᱱᱩᱠᱩ ᱡᱮᱢᱚᱱ ᱟᱵᱚ ᱵᱚᱸᱜᱟᱼ ᱵᱩᱨᱩ ᱵᱟᱹᱲᱛᱤ ᱡᱟᱦᱟᱸᱭ ᱠᱚ ᱢᱮᱱᱟᱜ ᱠᱚᱣᱟ ᱩᱱᱠᱩ ᱫᱚ ᱨᱩᱯ ᱫᱚ ᱵᱟᱵᱚᱱ ᱧᱮᱞ ᱠᱟᱜᱼᱟ ᱚᱱᱟ᱾
ᱦᱳᱭ ᱟᱫᱚ ᱩᱱᱠᱩ ᱫᱚ ᱦᱟᱸᱜ ᱦᱳᱭ ᱚᱱᱟ ᱜᱮ ᱦᱟᱸᱜ ᱞᱤᱧ ᱢᱮᱱᱮᱫᱼᱟ ᱦᱟᱸᱜ ᱡᱮᱢᱚᱱ ᱵᱚᱸᱜᱟ ᱵᱩᱨᱩ ᱠᱚ ᱟᱵᱚ ᱟᱜ ᱨᱩᱯ᱾ ᱟᱵᱚ ᱫᱚ ᱵᱟᱵᱚᱱ ᱧᱮᱞ ᱠᱟᱜᱼᱟ ᱚᱱᱟ ᱠᱷᱟᱹᱛᱤᱨ ᱟᱵᱚ ᱫᱚ ᱩᱱᱠᱩᱣᱟᱜ ᱢᱩᱠᱷᱟᱹᱱ ᱫᱚ ᱥᱮ ᱢᱩᱨᱛᱤ ᱫᱚ ᱵᱟᱝ ᱵᱚ ᱵᱮᱱᱟᱣᱮᱫᱼᱟ᱾
ᱦᱳᱭ ᱦᱳᱭ ᱦᱳᱭ᱾
ᱛᱟᱨ ᱯᱚᱨᱮ ᱟᱨ ᱦᱚ ᱢᱤᱫᱴᱮᱱ ᱠᱟᱛᱷᱟ ᱞᱤᱧ ᱢᱮᱱᱟ ᱡᱟᱦᱟᱸᱭ ᱡᱩᱫᱤ ᱵᱚᱸᱜᱟ᱾ ᱠᱟᱱᱟᱭ ᱥᱮ ᱢᱟᱹᱱᱢᱤ ᱠᱟᱱᱟᱭ ᱡᱚᱱᱚᱢ ᱮ ᱦᱟᱛᱟᱣ ᱠᱟᱜᱼᱟ ᱟᱨ᱾ ᱩᱱᱤ ᱫᱚᱭ ᱜᱚᱡ ᱟᱠᱟᱱᱟ ᱢᱟᱱᱮ ᱵᱚᱸᱜᱟ ᱛᱟᱞᱟ ᱟᱠᱟᱱᱟᱭ ᱦᱟᱸᱜ᱾ ᱢᱟᱱᱮ ᱩᱱᱠᱩ ᱦᱚᱲᱟᱜ ᱜᱮ ᱢᱩᱨᱛᱤ ᱫᱚᱵᱚ ᱵᱮᱱᱟᱣᱟ ᱡᱤᱣᱤᱫ ᱦᱚᱲᱟᱜ ᱫᱚ ᱵᱟᱝᱼᱟ᱾ ᱡᱟᱦᱟᱸᱭ ᱡᱩᱫᱤ ᱡᱤᱣᱮᱫ ᱜᱮ ᱢᱮᱱᱟᱭᱟ ᱱᱤᱛᱟᱹᱜ ᱦᱚᱸ ᱟᱨ ᱩᱱᱤᱭᱟᱜ ᱢᱩᱨ᱾ ᱵᱮᱱᱟᱣ ᱠᱟᱛᱮᱫ ᱥᱩᱱᱤᱭᱟᱜ ᱯᱷᱚᱴᱚ ᱨᱮ ᱵᱚᱸᱜᱟ ᱵᱩᱨᱩ ᱫᱚ ᱵᱟᱵᱚ ᱠᱚᱨᱟᱣᱟ᱾
ᱵᱟᱵᱚ ᱠᱚᱨᱟᱣᱟᱜ-ᱟ ᱦᱳᱭ᱾
ᱡᱟᱦᱟᱸᱭ ᱢᱟᱱᱮ ᱜᱚᱡ ᱟᱠᱟᱱᱟᱭ ᱩᱱᱤ ᱜᱮ᱾
ᱦᱳᱭ᱾
ᱛᱟᱨ ᱯᱚᱨᱮ ᱟᱨᱦᱚ ᱱᱚᱝᱠᱟ ᱦᱚᱸ ᱢᱟᱱᱮ ᱱᱚᱝᱠᱟᱱ ᱞᱮᱸᱵᱲᱟ ᱞᱮᱸᱵᱲᱟ ᱦᱚᱲ ᱠᱚ ᱚᱰᱳᱠᱚᱜ᱾ ᱛᱟᱵᱚᱱᱟ ᱟᱵᱚ ᱨᱮᱱ᱾ ᱡᱟᱦᱟᱸ ᱡᱟᱦᱟᱸ ᱠᱚᱨᱮ ᱚᱱᱟ ᱥᱳᱥᱟᱞ ᱢᱤᱰᱤᱭᱟ ᱠᱚᱨᱮ ᱧᱮᱞ ᱦᱩᱭᱩᱜ ᱠᱟᱱᱟ ᱡᱮ ᱵᱚᱸᱜᱟ ᱵᱩᱨᱩᱣᱟᱜ ᱢᱩ᱾ ᱢᱩᱴᱷᱟᱹᱱ ᱠᱚ ᱵᱮᱱᱟᱣ ᱠᱟᱜ-ᱟ ᱟᱠᱚ ᱡᱟᱦᱮᱨ ᱟᱭᱳ ᱢᱟᱨᱟᱝ ᱵᱩᱨᱩ᱾ ᱚᱠᱟ ᱨᱮᱫᱚ ᱵᱤᱫᱩ ᱪᱟᱸᱫᱟᱱ ᱦᱮᱥᱮ ᱟᱨ ᱩᱱᱠᱩᱣᱟᱜ᱾ ᱢᱩᱴᱷᱟᱹᱱ ᱵᱮᱱᱟ ᱠᱟᱛᱮᱜ ᱟᱨᱚ ᱠᱚ ᱵᱚᱸᱜᱟᱭᱮᱫᱼᱟ ᱟᱫᱚ ᱟᱫᱚ ᱱᱚᱣᱟ ᱫᱚᱞᱤᱧ ᱢᱮᱱᱟ᱾ ᱩᱱᱤ ᱡᱟᱦᱟᱭ‌ ᱨᱩᱯ ᱡᱩᱫᱤ ᱛᱟᱦᱮᱸ ᱠᱟᱱᱟ ᱩᱱᱤ ᱫᱚ ᱢᱟᱹᱱᱢᱤ ᱨᱩᱯ ᱠᱟᱱ ᱛᱮ ᱟᱨ ᱡᱩᱫᱤ ᱜᱚᱡ ᱟᱠᱟᱱᱟᱭ᱾ ᱮᱱᱠᱷᱟᱱ ᱩᱱᱤᱭᱟᱜ ᱜᱮ ᱢᱩᱨᱛᱤ ᱫᱚᱭ ᱵᱮᱱᱟᱜᱼᱟ ᱡᱩᱫᱤ ᱟᱵᱚ ᱢᱩᱨᱛᱤ ᱡᱩᱫᱤ ᱵᱚᱱ ᱵᱚᱸᱜᱟᱭᱮᱜᱼᱟ᱾ ᱮᱱᱠᱷᱟᱱ ᱴᱷᱤᱠᱟᱹ ᱠᱟᱜ ᱵᱤᱱ ᱩᱱᱤ ᱫᱚᱭ ᱜᱚᱡ ᱟᱠᱟᱱᱟ ᱢᱟᱱᱮ ᱵᱟᱹᱱᱩᱜ ᱮᱭᱟ ᱡᱤᱣᱤᱫ ᱫᱚ᱾
ᱦᱳᱭ ᱦᱳᱭ ᱦᱳᱭ ᱦᱳᱭ ᱜᱚᱝᱠᱮ ᱟᱫᱚ ᱟᱵᱤᱱᱟᱜ᱾ ᱢᱚᱱᱮ ᱛᱮᱫᱚ ᱱᱚᱣᱟ ᱫᱚ ᱮᱠᱫᱚᱢ ᱡᱚᱥ ᱠᱟᱛᱷᱟ ᱜᱮᱵᱮᱱ ᱨᱚᱲ ᱥᱟᱹᱨᱤ ᱠᱟᱜ-ᱟ᱾
ᱦᱳᱭ ᱟᱨ ᱡᱩᱫᱤ ᱟᱵᱚ ᱢᱟᱨᱟᱝ ᱵᱩᱨᱩ ᱡᱟᱦᱮᱨ ᱟᱭᱳ ᱢᱩᱨᱛᱤ ᱵᱚ ᱵᱮᱱᱟᱣ ᱠᱮᱭᱟ ᱟᱨᱵᱚ ᱵᱚᱸᱜᱟᱭᱮᱜ-ᱟ ᱮᱱᱠᱷᱟᱱ ᱚᱱᱟ ᱨᱮᱱᱟᱜ ᱟᱵᱚᱣᱟᱜ ᱪᱮᱫ ᱢᱤᱫᱴᱤᱡ᱾ ᱪᱤᱱᱛᱟᱹ ᱫᱷᱟᱨᱟ ᱦᱤᱡᱩᱜ ᱠᱟᱱᱟ ᱩᱱᱤ ᱛᱚ ᱜᱚᱡ ᱟᱠᱟᱱ ᱩᱱᱤ ᱵᱚᱸᱜᱟ ᱫᱚ ᱵᱟᱹᱱᱩᱜ ᱮᱭᱟ ᱛᱚᱵᱮ ᱱᱟᱛᱚ ᱢᱩᱨᱛᱤ ᱵᱚ ᱵᱮᱱᱟᱣ ᱠᱟᱜ᱾
ᱦᱳᱭ ᱦᱳᱭ ᱦᱳᱭ᱾
ᱟᱫᱚ ᱱᱚᱜ-ᱚ ᱱᱚᱝᱠᱟᱱ ᱠᱟᱛᱷᱟ ᱜᱮ ᱦᱟᱸᱜ ᱢᱟ ᱞᱟᱹᱭ ᱤᱫᱤ ᱵᱤᱱ᱾
ᱦᱮᱸ ᱞᱟᱹᱭ ᱫᱟᱞᱤᱧ ᱛᱟᱦᱟᱞᱮ ᱵᱚᱣᱟᱜ ᱡᱮ ᱱᱚᱜ-ᱚᱭ ᱥᱟᱱᱛᱟᱲ ᱥᱚᱢᱟᱡᱽ ᱞᱟᱹᱭ ᱞᱟᱠᱪᱟᱨ ᱢᱟᱲᱟᱝ ᱥᱮᱱ᱾ ᱡᱩᱫᱤ ᱟᱵᱚ ᱵᱚᱱ ᱞᱟᱦᱟ ᱤᱫᱤ ᱞᱮᱠᱷᱟᱱ ᱚᱱᱠᱟ ᱱᱟᱜ᱾ ᱪᱮᱫ ᱠᱟᱢᱤ ᱠᱚ ᱠᱚᱨᱟᱣ ᱦᱩᱭᱩᱜᱼᱟ ᱥᱮ ᱚᱱᱠᱟ ᱱᱟᱜ ᱪᱮᱫ ᱠᱟᱢᱤ ᱠᱚ ᱵᱟᱝ ᱠᱚᱨᱟᱣ ᱞᱮᱠᱷᱟᱱ ᱟᱵᱚᱣᱟᱜ᱾ ᱢᱟᱲᱟᱝ ᱥᱮᱱ ᱞᱟᱦᱟ ᱤᱫᱤᱜ ᱛᱟᱵᱚᱱᱟ ᱚᱱᱟ ᱵᱟᱨᱮᱛᱮ ᱠᱟᱹᱴᱤᱡ ᱡᱩᱫᱤ ᱵᱮᱱ᱾
ᱟᱰᱤ ᱟᱰᱤ ᱡᱚᱛᱷᱟᱛ ᱠᱩᱠᱞᱤ ᱵᱮᱱ ᱢᱮᱱ ᱠᱮᱜ-ᱟ᱾ ᱟᱫᱚ ᱱᱚᱣᱟ ᱦᱚᱸᱞᱤᱧ ᱢᱮᱱᱟ ᱢᱟᱱᱮ ᱟᱵᱚᱣᱟᱜ ᱥᱟᱛ᱾ ᱞᱟᱦᱟ ᱞᱟᱜᱤᱫ ᱛᱮ ᱢᱟᱱᱮ ᱟᱵᱚ ᱡᱩᱢᱤᱫᱚᱜ ᱦᱩᱭᱩᱜ ᱛᱟᱵᱚᱱᱟ᱾
ᱮᱠᱫᱚᱢ ᱮᱠᱫᱚᱢ ᱱᱚᱣᱟ ᱫᱚ ᱯᱳᱭᱞᱳ ᱠᱟᱛᱷᱟ ᱠᱟᱱᱟ ᱜᱚᱝᱠᱮ᱾
ᱦᱳᱭ ᱟᱫᱚ ᱟᱵᱚ ᱡᱩᱫᱤ ᱵᱟᱵᱚ ᱡᱩᱢᱤᱫᱚᱜ-ᱟ ᱛᱟᱞᱦᱮ ᱵᱟᱵᱚ ᱞᱟᱦᱟ ᱠᱚᱜᱼᱟ᱾ ᱟᱫᱚ ᱡᱩᱢᱤᱫ ᱫᱚ ᱠᱷᱟᱞᱤ ᱢᱤᱫ ᱯᱟᱦᱴᱟ ᱧᱮᱞ ᱞᱮᱠᱷᱟᱱ ᱫᱚ ᱵᱟᱭ ᱜᱟᱱᱚᱜ-ᱟ ᱚᱱᱟ ᱫᱚ ᱜᱚᱴᱟ ᱯᱟᱲᱟ ᱜᱮ᱾ ᱜᱚᱴᱟ ᱯᱟᱦᱴᱟ ᱜᱮ ᱧᱮᱞ ᱦᱩᱭᱩᱜ ᱛᱟᱵᱚᱱᱟ ᱪᱮᱫᱟᱜ ᱥᱮ ᱟᱵᱚ ᱫᱚ ᱢᱤᱫ ᱞᱮᱠᱟ ᱵᱚᱱ ᱩᱭᱦᱟᱹᱨ ᱢᱟ᱾ ᱟᱫᱚ ᱢᱤᱫ ᱞᱮᱠᱟ ᱵᱚᱜᱚ ᱞᱟᱦᱟᱜ ᱢᱟ ᱛᱟᱦᱞᱮ ᱜᱮ ᱢᱟ ᱞᱟᱦᱟ ᱫᱟᱲᱮᱜ ᱢᱟᱱᱮ ᱢᱤᱫᱴᱟᱝ ᱫᱚ ᱦᱩᱭᱩᱜ᱾ ᱠᱟᱱᱟ ᱟᱵᱚᱣᱟᱜ ᱡᱟᱦᱟᱸ ᱨᱚᱲ ᱠᱟᱱ ᱛᱟᱵᱚᱱᱟ᱾
ᱦᱳᱭ᱾
ᱟᱵᱚ ᱡᱟᱦᱟᱸᱛᱮ ᱵᱷᱟᱥᱟ ᱛᱮᱵᱚ ᱨᱚᱲ ᱠᱟᱱᱟ ᱡᱟᱦᱟᱸ ᱯᱟᱨᱥᱤ ᱛᱮ᱾ ᱚᱱᱟ ᱢᱤᱫ ᱞᱮᱠᱟ ᱜᱮᱵᱚ ᱨᱚᱲ ᱢᱟ ᱟᱵᱚᱣᱟᱜ ᱡᱟᱦᱟᱸ ᱪᱤᱠᱤ ᱠᱟᱱᱟ᱾ ᱢᱤᱫᱴᱟᱹᱝ ᱪᱤᱠᱤ ᱜᱮᱵᱚ ᱵᱮᱵᱚᱦᱟᱨ ᱢᱟ ᱦᱟᱱᱟ ᱱᱚᱣᱟ ᱫᱚ ᱵᱟᱝᱜᱮ ᱛᱟᱨ ᱯᱚᱨᱮᱼᱼ ᱟᱵᱚᱨᱤᱱ ᱡᱟᱦᱟᱸᱭ ᱵᱚᱸᱜᱟ ᱵᱩᱨᱩ ᱢᱮᱱᱟᱜ ᱠᱚᱣᱟ ᱩᱱᱠᱩᱼᱼ ᱟᱵᱚᱨᱤᱱ ᱵᱚᱸᱜᱟ ᱵᱩᱨᱩ ᱟᱞᱚᱵᱚ ᱦᱤᱲᱤᱧ ᱠᱚᱢᱟ ᱟᱨ ᱮᱴᱟᱜ ᱡᱟᱛᱤ ᱵᱚᱸᱜᱟᱼᱼ ᱟᱵᱚ ᱥᱚᱢᱟᱡᱽ ᱨᱮ ᱟᱞᱚᱵᱚ ᱥᱟᱢᱵᱟᱣ ᱠᱚᱢᱟ᱾
ᱦᱳᱸᱭ
ᱛᱟᱨᱯᱚᱨᱮ ᱡᱟᱦᱟᱸ ᱟᱨᱚ ᱧᱮᱞᱚᱜ ᱠᱟᱱᱟ ᱟᱵᱚᱣᱟᱜ ᱟᱹᱨᱤᱪᱟᱹᱞᱤ ᱦᱚᱨᱚᱜ ᱵᱟᱸᱫᱮ ᱵᱤᱦᱟ ᱵᱟᱯᱞᱟ ᱱᱚᱣᱟ᱾ ᱟᱵᱚᱣᱟᱜ ᱜᱮᱵᱚ ᱵᱮᱵᱚᱦᱟᱨ ᱢᱟ ᱮᱴᱟᱜ ᱠᱚᱣᱟᱜ ᱫᱚ ᱵᱟᱝᱟ ᱟᱫᱚ ᱱᱚᱜᱼᱚᱼᱼ ᱡᱚᱛᱚ ᱦᱚᱲ ᱜᱮ ᱡᱩᱫᱤ ᱱᱚᱣᱟ ᱟᱵᱚᱣᱟᱜ ᱜᱮᱵᱚ ᱟᱯᱱᱟᱨᱟᱥᱮ ᱛᱟᱦᱚᱞᱮ ᱟᱵᱚ ᱞᱟᱦᱟᱜ ᱨᱮᱱᱟᱜᱼᱼ ᱛᱮᱫᱚ ᱡᱟᱥᱛᱤ ᱫᱚ ᱵᱟᱭ ᱦᱟᱛᱟᱣᱟ
ᱦᱳᱭ ᱜᱚᱝᱠᱮ ᱟᱹᱞᱤᱧ ᱱᱚᱰᱮ ᱢᱤᱫᱴᱟᱹᱱ ᱠᱟᱛᱷᱟ ᱞᱤᱧ ᱞᱟᱹᱭᱫᱟ ᱟᱵᱚ ᱡᱮᱢᱚᱱ ᱱᱚᱜᱼᱚᱭ ᱟᱵᱚᱣᱟᱜ ᱵᱤᱦᱟ ᱵᱟᱯᱞᱟ ᱦᱩᱭᱩᱜ ᱠᱟᱱᱟ ᱛᱚ ᱵᱤᱦᱟ ᱵᱟᱯᱞᱟ ᱨᱮ ᱟᱵᱚᱼᱼ ᱴᱟᱢᱟᱠ ᱛᱩᱢᱫᱟᱹᱜ ᱵᱟᱝ ᱠᱟᱛᱮᱫ ᱪᱟᱥᱛᱤ ᱠᱟᱭᱛᱮ ᱤᱧ ᱟᱞᱤᱧ ᱞᱤᱧ ᱧᱮᱞ ᱠᱟᱜ-ᱟ ᱡᱮ ᱵᱚᱠᱥᱼᱼ ᱢᱟᱭᱤᱠ ᱵᱚᱱ ᱟᱹᱜᱩᱭᱮᱜᱼᱟ ᱥᱮ ᱱᱚᱣᱟ ᱛᱮᱜ ᱵᱚᱱ ᱯᱟᱨᱚᱢᱮᱜᱼᱟ᱾ ᱛᱚ ᱱᱚᱜᱼᱱᱚᱣᱟ ᱠᱚ ᱡᱤᱱᱤᱥ ᱡᱤᱡᱮ ᱟᱵᱚ ᱵᱚᱱ ᱵᱚᱱᱫᱚ ᱞᱮᱠᱷᱟᱱ ᱟᱵᱚᱣᱟᱜ ᱡᱮᱢᱚᱱ ᱴᱟᱢᱟᱠ ᱛᱩᱢᱫᱟᱜ ᱟᱛᱮᱫ ᱜᱮ ᱱᱤᱛᱚᱜ ᱨᱤᱱ ᱱᱤᱛᱚᱜ ᱡᱟᱦᱟᱸᱭ ᱠᱚᱼᱼ ᱠᱟᱹᱴᱤᱡ ᱠᱟᱹᱴᱤᱡ ᱜᱤᱫᱽᱨᱟᱹ ᱠᱚ ᱩᱱᱠᱩ ᱦᱚᱸᱠᱚ ᱢᱟᱲᱟᱝ ᱥᱮᱱ ᱮᱸᱰᱮᱠᱷᱟᱱ ᱪᱮᱫ ᱤᱫᱤᱭᱟᱠᱚ᱾
ᱦᱳᱭ ᱱᱚᱣᱟ ᱜᱮ ᱢᱤᱫᱴᱟᱹᱝ ᱚᱱᱟ ᱜᱮᱞᱤᱧ ᱢᱮᱱ ᱠᱮᱫ ᱞᱮ ᱞᱮᱠᱟᱜᱮ ᱢᱟᱱᱮ ᱟᱵᱚ ᱫᱚ ᱚᱱᱟ᱾ ᱰᱤᱡᱮ ᱡᱟᱦᱟᱸ ᱵᱚ ᱢᱮᱛᱟᱜ ᱠᱟᱱᱟ ᱦᱟᱸᱜ ᱵᱚᱠᱥ ᱠᱚ ᱢᱟᱭᱤᱠ ᱠᱚ ᱟᱫᱚ ᱱᱚᱣᱟ᱾ ᱵᱮᱣᱦᱟᱨᱮᱜᱼᱟ ᱟᱫᱚ ᱱᱚᱣᱟ ᱫᱚ ᱵᱮᱣᱦᱟᱨᱚᱜᱼᱟ ᱞᱟᱹᱠᱛᱤ ᱵᱟᱝᱼᱼ ᱠᱟᱱᱟ ᱪᱮᱫᱟᱜ ᱥᱮ ᱟᱵᱚᱣᱟᱜ ᱢᱟ ᱥᱮᱨᱣᱟ ᱨᱮ ᱢᱮᱱᱟᱜᱼᱟ ᱴᱟᱢᱟᱠ ᱛᱩᱢᱫᱟᱜ᱾ ᱢᱮᱱᱟᱜᱼᱟ ᱱᱚᱣᱟ ᱫᱚ ᱵᱚᱸᱜᱟ ᱵᱩᱨᱩ ᱠᱚᱣᱟᱜ ᱦᱚᱸ ᱥᱟᱯᱟᱵ ᱠᱟᱱᱟ ᱱᱚᱣᱟ ᱠᱚᱼᱼ ᱠᱩᱥᱤᱭᱟᱜᱼᱟ ᱟᱨ ᱪᱮᱫᱟᱜ ᱥᱮᱼᱼ ᱢᱤᱫ ᱠᱚᱲᱟ ᱢᱤᱫ ᱠᱩᱲᱤ ᱡᱩᱫᱤ ᱵᱚ ᱵᱟᱯᱞᱟᱭᱮᱫ ᱠᱤᱱᱟ ᱩᱱᱠᱤᱱ ᱫᱚ ᱵᱚᱸᱜᱟ ᱨᱩᱯ ᱛᱮᱜᱮ ᱛᱚᱵᱚ ᱵᱟᱯᱞᱟᱭᱮᱫ ᱠᱤᱱᱟ᱾ ᱳᱰᱮᱸᱻ ᱰᱤᱡᱮ ᱵᱚᱠᱥ ᱵᱚ ᱪᱟᱹᱞᱩᱭᱟ ᱮᱱᱠᱷᱟᱱ ᱚᱱᱟ ᱫᱚ ᱦᱟᱸᱜ ᱱᱟᱯᱟᱭ ᱫᱚ ᱮᱠᱫᱚᱢ ᱜᱮ ᱵᱟᱝ ᱦᱩᱭᱩᱜ ᱠᱟᱱᱟ᱾
ᱮᱠᱫᱚᱢ ᱵᱟᱭ ᱦᱩᱭᱩᱜ ᱠᱟᱱᱟ ᱦᱳᱭ ᱦᱳᱭ
ᱟᱫᱚ ᱱᱚᱰᱮ ᱦᱚᱸᱞᱤᱧ ᱢᱮᱱᱟ ᱡᱟᱦᱟᱱᱟᱜᱼᱼ ᱰᱤᱡᱮ ᱵᱚᱠᱥ ᱦᱤᱡᱩᱜ ᱠᱟᱱᱟ ᱚᱱᱟ ᱫᱚ ᱩᱱᱠᱩ ᱠᱚ ᱵᱮᱵᱷᱟᱨᱼᱟ ᱡᱟᱦᱟᱸᱭᱟᱜ ᱱᱤᱡᱮᱨᱟᱜ ᱨᱩᱨᱩ ᱥᱟᱯᱟᱵ ᱵᱟᱹᱱᱩᱜ ᱩᱱᱤᱡ᱾ ᱴᱟᱢᱟᱠ ᱛᱩᱢᱫᱟᱜᱼᱼ ᱱᱚᱜᱼᱱᱟ ᱜᱷᱚᱱᱴᱟ ᱪᱚᱲᱪᱩᱲᱤ ᱱᱚᱜᱼᱱᱟ ᱠᱚ ᱵᱟᱹᱱᱩᱜᱼᱼ ᱩᱱᱩ ᱩᱱᱠᱩ ᱠᱚ ᱵᱮᱵᱷᱟᱨᱼᱟ ᱢᱮᱱᱠᱷᱟᱱ ᱟᱵᱚᱣᱟᱜ ᱢᱟ ᱢᱮᱱᱟᱜ ᱛᱟᱵᱚᱱᱟ ᱮᱱᱠᱷᱟᱱ ᱪᱮᱫᱟᱜ ᱚᱱᱟ ᱫᱚᱼᱼ
ᱦᱮᱸ ᱮᱠᱫᱚᱢ ᱮᱠᱫᱚᱢ ᱮᱱᱠᱷᱟᱱ ᱛᱟᱦᱞᱮ ᱦᱮᱸ ᱜᱚᱝᱠᱮ ᱞᱟᱹᱭᱵᱮᱱ ᱟᱵᱮᱱ ᱞᱟᱹᱭᱵᱮᱱ ᱢᱟ?
ᱟᱨ ᱞᱤᱧ ᱧᱮᱞᱮᱜᱼᱟ ᱡᱮ ᱱᱚᱜᱼᱚᱭ ᱦᱟᱸᱜ ᱡᱟᱦᱟᱸ ᱵᱤᱦᱟᱹ ᱵᱟᱯᱞᱟ ᱠᱟᱛᱷᱟ ᱵᱤᱱ ᱞᱟᱹᱭᱼᱼ ᱠᱮᱜᱼᱟ ᱟᱵᱚᱣᱟᱜ ᱡᱟᱦᱟᱸ ᱢᱤᱫᱴᱟᱝ ᱢᱟᱱᱮ ᱥᱮᱨᱣᱟ ᱨᱮ ᱥᱮ ᱟᱵᱚᱣᱟᱜ ᱟᱹᱨᱤᱪᱟᱹᱞᱤ ᱠᱟᱱᱟ ᱚᱱᱟ ᱞᱮᱠᱟ ᱛᱮᱫᱚ ᱵᱟᱝ ᱦᱩᱭᱩᱜᱼᱼ ᱠᱟᱱᱛᱮ ᱟᱭᱢᱟ ᱡᱟᱭᱜᱟ ᱨᱮᱜᱮ ᱧᱮᱞᱚᱜᱚᱜ ᱠᱟᱱᱟ ᱢᱟᱱᱮ ᱫᱤᱠᱩ ᱞᱮᱠᱟ ᱜᱮᱵᱚ ᱵᱟᱯᱞᱟᱜ ᱠᱟᱱᱟ᱾
ᱦᱳᱭ ᱦᱳᱭ ᱦᱳᱭ ᱦᱳᱭ
ᱟᱫᱚ ᱱᱚᱣᱟ ᱦᱚᱸ ᱢᱤᱫᱴᱟᱝ ᱵᱟᱹᱲᱤᱡ ᱠᱟᱱᱟ ᱪᱮᱫᱟᱜ ᱥᱮ ᱱᱤᱛᱚᱜ ᱟᱵᱚᱵᱚ ᱧᱮᱞᱮᱜᱼᱟ᱾ ᱱᱤᱛ ᱞᱮᱠᱟ ᱛᱟᱦᱮᱱᱟ ᱡᱟᱦᱟᱸ ᱢᱟᱱᱮ ᱡᱟᱦᱟᱸ ᱯᱟᱨᱚᱢ ᱠᱟᱱᱟ ᱩᱱᱼᱼ ᱢᱟᱱᱮ ᱵᱤᱱᱟᱹ ᱛᱟᱦᱮᱸ ᱠᱟᱱᱟ ᱱᱤᱛᱚᱜ ᱵᱤᱱᱟᱹᱜ ᱠᱟᱱ ᱛᱟᱦᱚᱞᱮ ᱦᱤᱡᱩᱜ ᱠᱟᱱ ᱫᱤᱱ ᱨᱮᱢᱟ ᱟᱨᱚᱼᱼ ᱚᱱᱟ ᱢᱟ ᱯᱩᱨᱟᱹᱯᱩᱨᱤ ᱵᱚᱫᱚᱞ ᱩᱛᱟᱹᱨᱚᱜᱼᱟ᱾
ᱦᱮᱸ ᱵᱚᱫᱚᱞ ᱩᱛᱟᱹᱨᱚᱜᱼᱟ ᱵᱚᱞᱛᱮ ᱟᱵᱚᱣᱟᱜᱼᱼ ᱡᱟᱦᱟᱸ ᱟᱹᱨᱤᱪᱟᱹᱞᱤ ᱠᱚ ᱜᱮ ᱟᱫ ᱪᱟᱵᱟᱜᱼᱟ ᱮᱠᱫᱚᱢ
ᱢᱟᱱᱮ ᱡᱟᱦᱟᱸᱭ ᱦᱟᱯᱲᱟᱢ ᱠᱚᱠᱚ ᱵᱮᱱᱟᱣ ᱦᱚᱴᱚ ᱠᱟᱜ ᱚᱱᱟ ᱫᱚ ᱟᱫᱚᱜ ᱛᱟᱭᱟ ᱟᱵᱚ ᱦᱟᱱᱟ ᱚᱠᱟ ᱠᱷᱚᱱ ᱪᱚᱵᱚᱼᱼ ᱪᱮᱫ ᱡᱚᱝ ᱠᱟᱱᱟ ᱦᱟᱸᱜ ᱱᱟᱣᱟ ᱱᱟᱣᱟ ᱱᱟᱜ ᱦᱟᱱᱮ ᱦᱟᱱᱟ ᱠᱚᱵᱚ ᱟᱯᱱᱟᱨᱟ ᱱᱟᱦᱟᱸᱜ᱾
ᱦᱳᱭ ᱦᱚᱭ ᱦᱚᱭ ᱦᱚᱭ ᱛᱚ ᱮᱠᱷᱟᱱ ᱡᱩᱫᱤ ᱟᱵᱚ ᱱᱤᱛᱚᱜ ᱟᱹᱜᱤᱞ ᱦᱟᱯᱲᱟᱢ ᱠᱚ ᱡᱟᱦᱟᱸ ᱠᱚ ᱥᱟᱵ ᱟᱹᱜᱩᱣ ᱠᱟᱫᱟ ᱚᱱᱟ ᱡᱩᱫᱤ ᱱᱤᱛᱚᱜ ᱵᱟᱵᱚᱱ ᱥᱟᱵ ᱫᱚᱦᱚᱭᱟ ᱵᱟᱵᱚᱱ ᱠᱟᱞᱪᱟᱨᱟ ᱛᱟᱦᱚᱞᱮ ᱟᱵᱚᱱ ᱛᱳᱜ ᱦᱩᱰᱤᱧ ᱦᱩᱰᱤᱧ ᱜᱤᱫᱽᱨᱟᱹ ᱠᱚᱦᱚᱸ ᱩᱱᱠᱩ ᱦᱚᱸ ᱪᱤᱠᱟᱹ ᱛᱮᱠᱚ ᱥᱮᱬᱟᱭᱟ ᱮᱱᱠᱷᱟᱱ ᱚᱱᱠᱟ ᱟᱫ ᱪᱟᱵᱟᱜ ᱜᱮᱭᱟ᱾
ᱦᱳᱭ ᱟᱫᱚ ᱚᱱᱮ ᱚᱱᱟ ᱜᱮᱞᱤᱧ ᱢᱮᱱ ᱠᱮᱫ ᱞᱮᱠᱟ ᱢᱟᱱᱮ ᱟᱵᱚᱣᱟᱜ ᱦᱟᱯᱲᱟᱢ ᱠᱚ ᱡᱟᱦᱟᱸ ᱠᱚ ᱥᱤᱨᱡᱚᱱ ᱟᱠᱟᱜ ᱚᱱᱟ ᱫᱚ ᱵᱟᱝᱵᱚ ᱵᱟᱹᱜᱤᱭᱟ ᱚᱱᱟ ᱜᱮᱵᱚ ᱟᱯᱱᱟᱨᱟ ᱟᱨ ᱚᱱᱟ ᱜᱮᱵᱚ ᱥᱟᱵ ᱫᱚᱦᱚᱭ ᱛᱮ ᱞᱟᱦᱟᱜ ᱟᱵᱚ᱾ ᱞᱟᱦᱟ ᱪᱟᱞᱟᱜ-ᱟ ᱪᱮᱫᱟᱜ ᱥᱮ ᱦᱤᱡᱩᱜ ᱠᱟᱱ ᱫᱤᱱ ᱨᱮ ᱵᱟᱝᱠᱷᱟᱱ ᱱᱚᱝᱠᱟᱱ ᱚᱵᱚᱥᱛᱟ ᱨᱮᱵᱚ ᱧᱩᱨᱩᱜ-ᱟ ᱢᱟᱱᱮ ᱟᱵᱚᱣᱟᱜ ᱱᱟᱜᱟᱢ ᱢᱮᱱ ᱛᱮᱫᱚ ᱪᱮᱫ ᱦᱚᱸ ᱵᱟᱝ ᱛᱟᱦᱮᱸ ᱞᱮᱠᱟ ᱟᱹᱭᱠᱟᱹᱣᱚᱜ-ᱟ᱾
ᱦᱳᱭ ᱦᱳᱭ ᱦᱳᱭ ᱜᱚᱝᱠᱮ ᱛᱟᱦᱞᱮ ᱱᱚᱜ-ᱚᱭ ᱦᱚᱞᱟ ᱢᱟᱫᱷᱮᱨ ᱵᱩᱨᱩ ᱵᱚᱸᱜᱟ ᱯᱟᱨᱚᱢ ᱮᱱᱟ ᱛᱟᱦᱞᱮ ᱱᱚᱛᱮ ᱧᱮᱞ ᱫᱚᱵᱮᱱ ᱦᱮᱡ ᱵᱟᱲᱟᱣ ᱠᱟᱱᱟ ᱥᱮ ᱵᱟᱝᱟ ᱱᱤᱭᱟᱹ ᱵᱟᱨ ᱫᱚ?
ᱦᱳ ᱵᱩᱨᱩ ᱵᱚᱸᱜᱟ ᱠᱚᱦᱚᱸ ᱱᱚᱜ-ᱚᱭ ᱟᱞᱮ ᱱᱚᱣᱟ ᱠᱚᱨᱮᱢᱟ ᱦᱩᱭᱩᱜ ᱜᱮᱭᱟ ᱛᱚ᱾
ᱟᱪᱪᱷᱟ ᱟᱪᱪᱷᱟ
ᱟᱫᱚ ᱚᱱᱟ ᱠᱚᱨᱮ ᱪᱟᱞᱟᱣ ᱢᱟ ᱪᱟᱞᱟᱣ ᱦᱩᱭ ᱠᱟᱱ ᱜᱮᱭᱟ᱾
ᱦᱳᱭ
ᱟᱢ ᱞᱟᱹᱭ ᱞᱮᱠᱷᱟᱱ ᱫᱚ ᱯᱨᱚᱛᱤ ᱵᱚᱪᱷᱚᱨ ᱞᱮᱠᱟ ᱜᱮ,
ᱟᱪᱪᱷᱟ ᱟᱪᱪᱷᱟ
ᱦᱳ ᱟᱫᱚ ᱚᱸᱰᱮ ᱦᱚᱸ ᱢᱟᱱᱮ ᱞᱟᱹᱭ ᱞᱮᱠᱷᱟᱱ ᱫᱚ ᱦᱟᱸᱜ ᱢᱟᱱᱮ ᱪᱮᱫᱟᱜ ᱥᱮ ᱥᱮᱫᱟᱭ ᱦᱟᱯᱲᱟᱢ ᱠᱚ ᱫᱚ ᱢᱟᱱᱮ ᱩᱱᱠᱩ ᱵᱚᱸᱜᱟ ᱵᱩᱨᱩ ᱠᱚᱫᱚ ᱯᱟᱞᱮᱫ ᱱᱦᱟᱜ ᱟᱵᱚᱨᱤᱱ ᱦᱟᱯᱲᱟᱢ ᱠᱚᱜᱮ ᱠᱚ ᱧᱟᱢ ᱟᱠᱟᱫ ᱠᱚᱣᱟ, ᱟᱸᱻ ᱩᱱᱠᱩ ᱠᱚᱜᱮ ᱠᱚ ᱥᱮᱵᱟ ᱟᱹᱜᱩᱭᱮᱜ ᱠᱚ ᱠᱟᱱ ᱛᱟᱦᱮᱸ ᱠᱟᱱᱟ ᱟᱵᱚᱨᱮᱱ ᱦᱟᱯᱲᱟᱢ ᱠᱚ ᱛᱩ ᱥᱮᱵᱟᱜ ᱠᱟᱱ ᱛᱟᱦᱮᱸ ᱠᱟᱱᱟ᱾
ᱦᱳᱭ
ᱚ ᱚᱱᱟ ᱦᱤᱥᱟᱹᱵ ᱛᱮᱦᱟᱸᱜ ᱟᱵᱚ ᱦᱚᱸ ᱱᱮᱛᱟᱨ ᱫᱚᱵᱚ, ᱵᱚᱸᱜᱟ ᱵᱩᱨᱩᱭᱮᱜ ᱜᱮᱭᱟ ᱟᱨ ᱵᱚ ᱥᱮᱴᱮᱨᱚᱜ ᱠᱟᱱ ᱜᱮᱭᱟ᱾
ᱦᱳᱭ
ᱟᱫᱚ ᱱᱚᱰᱮ ᱦᱚᱸ ᱞᱟᱹᱭ ᱛᱚᱨᱟ ᱜᱟᱱᱚᱜ-ᱟ ᱡᱮ ᱟᱵᱚ ᱫᱚ ᱟᱵᱚ ᱞᱮᱠᱟ ᱵᱚ ᱵᱚᱸᱜᱟ ᱵᱩᱨᱩᱭ ᱢᱟ ᱚᱸᱰᱮ ᱫᱤᱠᱩ ᱠᱚ ᱥᱮ ᱩᱱᱠᱩ ᱮᱴᱟᱜ ᱡᱟᱹᱛᱤ ᱠᱚ ᱟᱞᱚᱵᱚ ᱵᱚᱞᱚ ᱦᱚᱪᱚᱣᱟᱠ ᱦᱚᱸᱸᱵᱟᱠᱷᱟᱱ ᱩᱝᱠᱩ ᱦᱚᱸᱵᱚ ᱨᱮᱡ ᱦᱚᱪᱚᱜ ᱟᱜ ᱩᱱᱠᱩ ᱦᱚᱸᱵᱚ ᱨᱮᱡᱦᱚᱪᱚᱜ-ᱟ ᱟᱵᱚ ᱨᱮ ᱵᱚᱸᱜᱟ ᱵᱩᱨᱩ